ᱦᱩᱸ
ᱦᱮᱸ ᱟᱨ ᱪᱮᱫ ᱞᱮᱠᱟ ᱱᱟᱯᱟᱭ ᱵᱟᱲᱟᱭ ᱜᱮᱛᱚ?
ᱦᱮᱸ ᱱᱤᱛᱚᱜ ᱟᱸᱡᱚᱢᱚᱜ ᱠᱟᱱ ᱜᱮᱭᱟ᱾
ᱜᱮ ᱱᱟᱯᱟᱭ ᱵᱟᱲᱟ ᱜᱮᱛᱷᱚᱝ? ᱵᱟᱝ ᱧᱟᱢᱚᱜ ᱠᱟᱱ
ᱦᱮᱸ ᱱᱟᱯᱟᱭ ᱫᱚ ᱱᱟᱯᱟᱭ ᱱᱟᱯᱟᱭ ᱜᱮ ᱛᱷᱚᱲᱟ ᱜᱟᱱ ᱟᱣᱟᱡ
ᱥᱟᱛᱟᱢ ᱨᱮᱭᱟᱜ ᱟᱨ ᱛᱮᱦᱤᱧ ᱫᱚ ᱟᱢ ᱛᱷᱚᱲ ᱴᱷᱤᱠᱜᱮᱭᱟ ᱱᱚᱰᱮ ᱠᱩᱠᱞᱤ ᱠᱷᱚᱡ ᱠᱟᱛᱷᱟ ᱞᱟᱝ ᱮᱦᱚᱵᱟ ᱟᱨᱤᱧ ᱠᱩᱞᱤ ᱢᱮ ᱛᱟᱞᱟᱝᱟ᱾ ᱡᱮ ᱟᱵᱚ ᱥᱟᱱᱛᱟᱞ ᱦᱚᱲ ᱵᱟᱯᱞᱟ ᱠᱩ ᱡᱟᱦᱟᱱᱟᱜ ᱚᱱᱠᱟᱢ ᱧᱮᱞ ᱵᱟᱲᱟᱣ ᱟᱠᱟᱫ ᱠᱷᱮᱭᱟ ᱟᱨ ᱪᱮᱫ ᱠᱩ ᱚᱱᱟᱨᱮ ᱱᱟᱣᱟ ᱡᱤᱱᱤᱥ ᱵᱩᱡᱷᱟᱹᱣ ᱠᱮᱫᱟ ᱥᱮ ᱪᱮᱫ ᱨᱟᱹᱥᱠᱟᱹ ᱡᱤᱱᱤᱥ ᱛᱟᱦᱮᱸ ᱠᱟᱱᱟ? ᱚᱱᱟ ᱦᱟᱜ ᱞᱟᱹᱭ ᱥᱚᱫᱚᱨ ᱢᱮ᱾
ᱟᱹᱰᱤ ᱢᱚᱡᱽ ᱱᱚᱰᱮ ᱠᱩᱠᱞᱤᱢ ᱫᱚᱦᱚ ᱠᱮᱫᱟ ᱟᱨ ᱮᱦᱚᱵ ᱞᱤᱧ ᱠᱩᱞᱤ ᱢᱮᱭᱟ ᱡᱮ ᱟᱹᱞᱤᱧᱟᱜ ᱟᱲᱟᱝ ᱟᱸᱡᱚᱢᱚᱜᱱᱟ ᱥᱮ ᱵᱟᱝ?
ᱤᱧᱟᱹᱜ ᱟᱲᱟᱝ ᱟᱸᱡᱚᱢᱚᱜ ᱠᱟᱱᱟ ᱥᱮ ᱵᱟᱝ?
ᱟᱲᱟᱝ ᱟᱸᱚᱢ ᱦᱤᱡᱩᱜ ᱠᱟᱱ ᱜᱮᱭᱟ ᱞᱟᱦᱟ ᱥᱮᱫ ᱨᱚᱲ ᱫᱤᱵᱱ ᱱᱟᱦᱟᱜ ᱾
ᱟᱸᱡᱚᱢᱚᱜ ᱠᱟᱱ ᱛᱟᱢᱟ ᱟᱹᱰᱤ ᱱᱟᱯᱟᱭ ᱾ ᱛᱚ ᱱᱚᱣᱟᱜᱤᱧ ᱞᱟᱹᱭᱟ ᱡᱮ ᱱᱚᱰᱮ ᱚᱠᱟᱢ ᱞᱟᱹᱭ ᱠᱮᱫ ᱡᱮ? ᱚᱠᱟ ᱵᱟᱯᱞᱟ ᱨᱮᱭᱟᱜ ᱚᱠᱟᱢ ᱢᱮᱱᱠᱮ ᱥᱚᱢᱟᱡ ᱚᱠᱟᱴᱟᱜ ᱠᱟᱱᱟᱢ ᱵᱚᱞᱮ ᱪᱮᱫᱞᱮᱠᱟ! ᱱᱤᱭᱚᱢ ᱫᱷᱚᱨᱚᱢ ᱠᱚ ᱥᱮ ᱪᱮᱫ ᱞᱮᱠᱟ ᱪᱮᱫ ᱞᱮᱠᱟ ᱠᱚ ᱪᱮᱤᱠᱟᱭᱟ ᱚᱱᱟ ᱾ ᱡᱩᱫᱤᱢ ᱧᱮᱞᱟ ᱛᱚ ᱟᱹᱰᱤ ᱢᱚᱸᱡᱽ ᱜᱮᱭᱟ ᱟᱨ ᱟᱹᱰᱤ ᱱᱟᱯᱟᱭ ᱜᱮᱭᱟ ᱱᱚᱣᱟ ᱫᱚ ᱢᱤᱫᱴᱮᱱ ᱠᱟᱦᱱᱤ ᱞᱮᱠᱟ ᱢᱮᱱᱟᱜ ᱟᱠᱟᱫᱟ ᱾ ᱟᱨ ᱟᱵᱚ ᱚᱠᱟᱢ ᱧᱮᱞ ᱞᱮᱠᱷᱟᱱ ᱥᱟᱱᱛᱟᱲ ᱥᱚᱢᱟᱡᱽ ᱨᱮᱭᱟᱜ ᱚᱠᱟᱴᱟᱜ ᱠᱟᱱᱟ ᱱᱚᱣᱟ, ᱛᱮ ᱵᱟᱯᱞᱟ ᱠᱚ ᱱᱚᱣᱟ ᱫᱚ ᱟᱹᱰᱤ ᱢᱚᱸᱡᱽ ᱜᱮᱭᱟ ᱟᱨ, ᱥᱮᱫᱟᱭ ᱫᱚ ᱢᱤᱫᱴᱮᱱ ᱦᱚᱲᱟᱜ ᱠᱟᱛᱷᱟᱧ ᱟᱸᱡᱚᱢ ᱞᱮᱜᱼᱟ ᱤᱧᱫᱚ ᱪᱚᱞᱚ ᱦᱟᱸ ᱛᱷᱚᱲᱟᱜᱟᱱ ᱠᱟᱹᱴᱤᱡ ᱞᱟᱹᱭᱟ ᱛᱚ ᱥᱮᱫᱟᱭ ᱤᱧ ᱞᱟᱹᱭ ᱞᱮᱫᱼᱟ ᱵᱚᱞᱮ ᱢᱤᱫᱴᱮᱱ, ᱟᱞᱮ ᱟᱛᱩᱨ ᱨᱮ ᱢᱤᱫᱴᱮᱡ ᱦᱚᱲᱮ ᱛᱟᱦᱮᱸ ᱠᱟᱱᱟ, ᱚᱠᱟ ᱫᱚ ᱱᱤᱛᱚᱜ ᱦᱚᱸ ᱢᱮᱱᱟᱭ ᱜᱮᱭᱟ, ᱩᱱᱤ ᱫᱚ ᱟᱹᱰᱤ ᱢᱟᱨᱟᱝ ᱢᱟᱨᱟᱝ ᱠᱟᱛᱷᱟ ᱠᱚᱭ ᱞᱟᱹᱭ ᱵᱟᱲᱟᱭ ᱜᱮᱭᱟ ᱾ ᱟᱫᱚ ᱩᱱᱤᱜᱮᱭ ᱞᱟᱹᱭᱫᱤᱧ ᱛᱟᱦᱮᱱᱟ, ᱵᱚᱞᱮ ᱥᱮᱫᱟᱭ ᱟᱠᱚᱣᱟᱜ ᱵᱟᱯᱞᱟ ᱫᱚ ᱱᱚᱝᱠᱟ ᱞᱮᱠᱟᱛᱮ ᱮᱦᱚᱵ ᱮᱱᱟ ᱾ ᱡᱮ ᱚᱠᱚᱭᱴᱟᱜ ᱡᱮ ᱥᱮᱫᱟᱭ ᱨᱮ ᱨᱟᱡᱟ ᱟᱨ ᱢᱤᱫᱴᱮᱡ ᱚᱠᱟᱴᱟᱜ ᱵᱚᱞᱮ, ᱵᱚᱞᱮ ᱨᱟᱱᱤ ᱢᱮᱱ ᱠᱮᱭᱟᱢ ᱨᱟᱱᱤ ᱟᱨ ᱥᱮ ᱨᱟᱡᱟ ᱩᱱᱠᱩ ᱠᱚ, ᱠᱩᱥᱤ ᱞᱮᱱᱟ ᱠᱤᱱ ᱵᱚᱞᱮ ᱟᱹᱠᱤᱱ ᱛᱮᱜᱮ, ᱟᱫᱚ ᱩᱱᱤ ᱫᱚ ᱩᱱᱤ ᱠᱩᱲᱤ ᱟᱹᱜᱩᱭ ᱢᱮᱱ ᱞᱮᱫᱟ ᱾ ᱛᱚ ᱟᱹᱜᱩᱭ ᱢᱮᱱ ᱞᱮᱫᱟ ᱛᱚ ᱱᱩᱠᱩ ᱫᱚᱠᱚ ᱪᱟᱞᱟᱣ ᱮᱱᱟ, ᱠᱚᱲᱟ ᱠᱚ ᱮᱠᱮᱱ ᱠᱚ ᱪᱟᱞᱟᱣᱱᱟ ᱵᱚᱞᱮ ᱟᱹᱜᱩᱭᱟᱵᱚᱱ ᱾ ᱠᱩᱲᱤ ᱪᱚᱞᱚ ᱩᱱᱤᱭᱮ ᱠᱩᱥᱤ ᱠᱟᱫᱮᱭᱟ ᱨᱟᱡᱟ ᱞᱮᱠᱟᱱ ᱦᱚᱲ ᱠᱟᱱᱟᱭ ᱪᱚᱞᱚ ᱥᱟᱫᱚᱢ ᱠᱚᱛᱮ ᱪᱮᱫᱤ ᱠᱟᱛᱮ ᱠᱚ ᱪᱟᱞᱟᱣᱱᱟ ᱾ ᱩᱱ ᱥᱚᱢᱚᱭ ᱫᱚ ᱥᱟᱫᱚᱢ ᱠᱚ! ᱛᱚ ᱪᱟᱞᱟᱣ ᱱᱩᱠᱚ ᱛᱚ ᱠᱩᱲᱤ ᱦᱚᱲ ᱦᱚᱸ ᱠᱩᱥᱤᱣᱟᱠᱟᱱ ᱛᱟᱦᱮᱱ ᱜᱮᱭᱟᱭ ᱾ ᱛᱟᱨᱯᱚᱨ ᱟᱠᱚᱨᱮᱱ ᱵᱟᱠᱚ ᱠᱩᱥᱤᱜ ᱠᱟᱱ ᱛᱟᱦᱮᱱᱟ ᱾ ᱟᱫᱚ ᱪᱮᱫ ᱠᱚ ᱪᱤᱠᱟᱹᱭᱟ ᱩᱱᱠᱩ ᱫᱚᱠᱚ ᱞᱟᱜᱟ ᱨᱩᱣᱟᱹᱲᱮᱫ ᱠᱚ ᱛᱟᱦᱮᱱᱟ, ᱛᱚ ᱞᱟᱜᱟ ᱨᱩᱣᱟᱹᱲᱮᱫ ᱛᱟᱦᱮᱱᱟᱠᱚ ᱟᱫᱚ ᱱᱩᱠᱩ ᱫᱚ ᱮᱱᱦᱚᱛ ᱛᱮ ᱠᱩᱥᱤᱣᱟ ᱠᱟᱱᱟᱱ ᱞᱟᱹᱜᱤᱫ ᱛᱚ ᱮᱱᱦᱚᱛᱮ ᱡᱨ ᱠᱚ ᱞᱟᱜᱟᱣ ᱠᱮᱫᱟ ᱪᱟᱞᱟᱣᱱᱟᱠᱩ ᱚᱲᱟᱜ ᱾ ᱠᱚ ᱵᱚᱞᱚᱭᱮᱱᱟ ᱥᱤᱫᱷᱟᱹ ᱚᱲᱟᱜ ᱠᱚ ᱵᱚᱞᱚᱭᱮᱱᱟ ᱾ ᱟᱨᱠᱩ ᱩᱱᱤ ᱢᱟ ᱠᱩᱲᱤ ᱢᱟᱭ ᱩᱠᱩ ᱟᱠᱟᱱ ᱩᱠᱩ ᱟᱠᱟᱫᱮᱭᱟ ᱠᱚ ᱰᱟᱹᱞᱤᱡ ᱛᱮ ᱾ ᱯᱷᱤᱨ ᱚᱸᱰᱮ ᱠᱷᱚᱱᱚᱡ ᱠᱚ ᱥᱟᱵ ᱠᱮᱫᱮᱭᱟ ᱟᱨ ᱠᱚ ᱫᱤᱯᱤᱞ ᱟᱹᱜᱩ ᱠᱮᱫᱮᱭᱟ ᱰᱮᱞᱤᱡ ᱥᱩᱫᱷᱟᱹᱜᱤ ᱾ ᱛᱟᱭᱚᱢᱛᱮ ᱩᱱᱤ ᱠᱚᱲᱟ ᱚᱸᱰᱮ ᱠᱚ ᱠᱚᱲᱟ ᱴᱷᱮᱱ ᱠᱚ ᱟᱹᱜᱩᱠᱮᱫᱮᱭᱟ ᱚᱸᱰᱮ ᱵᱚᱞᱮ ᱩᱱᱤᱭᱟᱜ ᱠᱚᱲᱟᱣᱟᱜ ᱚᱱᱟ ᱢᱟᱭᱟᱢ ᱛᱮ ᱤᱭᱟᱹ ᱠᱮᱫᱮᱭᱟᱭ ᱥᱤᱸᱫᱩᱨ ᱠᱮᱫᱮᱭᱟᱭ ᱾ ᱛᱚ ᱚᱱᱮ ᱚᱱᱠᱟ ᱠᱟᱹᱦᱱᱤ ᱞᱮᱠᱟ ᱥᱮ ᱢᱮᱱ ᱜᱮᱭᱟ ᱚᱱᱟ ᱫᱚ ᱥᱟᱹᱨᱤ ᱠᱟᱱ ᱜᱮᱭᱟ ᱥᱮ ᱥᱮᱫᱟᱭ ᱨᱮ ᱦᱩᱭ ᱞᱮᱱᱟ ᱟᱫᱚ ᱱᱚᱣᱟ ᱠᱚ ᱤᱭᱟᱹ ᱠᱟᱛᱮ ᱜᱮ ᱾ ᱠᱟ ᱦᱩᱭᱩᱜ ᱠᱟᱱᱟ ᱱᱮᱛᱟᱨ ᱦᱚᱸ ᱱᱚᱜᱚᱭ ᱦᱩᱭ ᱪᱟᱞᱟᱜ ᱠᱟᱱᱟ ᱟᱨ ᱟᱭᱢᱟ ᱰᱷᱮᱨ ᱚᱱᱠᱟᱱᱟᱜ ᱱᱤᱭᱚᱢ ᱢᱮᱱᱟᱜ ᱟᱠᱟᱫᱟ ᱾ ᱦᱟᱱᱟ ᱱᱟᱣᱟ ᱟᱭᱢᱟ ᱰᱷᱮᱨᱮᱢ ᱧᱮᱞ ᱞᱮᱠᱷᱟᱡ ᱛᱚ ᱚᱱᱟᱜᱮ ᱡᱚᱛᱚ ᱨᱤᱞᱮᱴ ᱢᱮᱱᱟᱜᱼᱟ ᱚᱱᱟ ᱠᱚ ᱥᱚᱸᱜᱮ ᱛᱮ ᱠᱟᱹᱦᱱᱤ ᱥᱚᱸᱜᱮᱛᱮ ᱾ ᱛᱚ ᱱᱚᱚᱜᱝᱠᱟ ᱠᱟᱱ ᱜᱮᱭᱟ ᱟᱨ ᱟᱨ ᱩᱱᱤ ᱫᱚ ᱱᱚᱣᱟ ᱜᱮᱭ ᱞᱟᱹᱭ ᱞᱮᱫᱟ ᱟᱭᱢᱟ ᱰᱷᱮᱨ ᱨᱮ ᱩᱱᱤ ᱠᱚ ᱠᱟᱦᱱᱤ ᱵᱟᱲᱟᱭ ᱡᱚᱛᱚ ᱨᱮᱭᱟᱜ ᱜᱮ ᱪᱮᱫ ᱠᱚᱪᱚᱝ ᱥᱟᱹᱨᱤ ᱠᱟᱱᱟ ᱥᱮ ᱱᱟᱥᱮ ᱥᱮ ᱾ ᱵᱮᱱᱟᱣᱟ ᱩᱱᱤ ᱫᱚ ᱟᱹᱰᱤ ᱢᱚᱡᱽ ᱠᱟᱛᱷᱟ ᱠᱟᱱᱟ ᱚᱱᱟ ᱵᱟᱯᱞᱟ ᱠᱚᱨᱮᱱᱟᱜ ᱛᱚ ᱢᱟ ᱟᱢ ᱥᱮᱫ ᱠᱷᱚᱱᱜᱮ ᱞᱟᱹᱭᱢᱮ? ᱚᱠᱟ ᱫᱚᱢ ᱞᱟᱹᱭᱮᱫ ᱠᱟᱱ ᱱᱚᱣᱟ ᱮᱦᱚᱵ ᱨᱮᱭᱟᱜ ᱵᱟᱯᱞᱟ ᱥᱮ ᱚᱠᱟᱨᱮᱢ ᱪᱟᱞᱟᱣ ᱞᱮᱱᱟ ᱟᱨ ᱱᱤᱭᱚᱢ ᱫᱷᱚᱨᱚᱢ ᱠᱚ ᱵᱟᱨᱮᱛᱮ ᱦᱟᱸᱜ ᱾
ᱦᱩᱸ ᱦᱩᱸ ᱮᱠᱟᱞ ᱟᱹᱰᱤ ᱡᱚᱛᱷᱟᱛ ᱠᱟᱛᱷᱟ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱟᱨ ᱱᱚᱜ ᱚ ᱱᱤᱭᱟᱹᱢ ᱞᱟᱹᱭ ᱱᱟᱜᱟᱢ ᱠᱟᱱᱟ ᱚᱱᱟ ᱦᱚᱸ ᱤᱧ ᱡᱟᱦᱟᱱᱟᱜ ᱥᱚᱴᱷᱤᱠ ᱡᱟᱱᱠᱟᱨᱤ ᱫᱚ ᱵᱟᱹᱱᱩᱜᱼᱟ ᱾ ᱢᱮᱱᱠᱷᱟᱱ ᱚᱱᱟ ᱡᱩᱚᱫᱤ ᱟᱵᱚᱣᱟᱜ ᱥᱟᱱᱛᱟᱞ ᱨᱮᱱᱟᱜ ᱵᱟᱯᱞᱟ ᱨᱮᱱᱟᱜ ᱥᱮᱨᱣᱟ ᱠᱚᱢ ᱧᱮᱞᱟ, ᱛᱚᱵᱮ ᱚᱱᱠᱟᱱ ᱟᱭᱢᱟ ᱢᱚᱛᱞᱚᱵ ᱢᱮᱱᱟᱜᱼᱟ ᱡᱮᱞᱮᱠᱟ, ᱚᱱᱟ ᱵᱟᱹᱭᱨᱟᱹᱛᱚᱜ ᱠᱚ ᱪᱟᱞᱟᱜᱼᱟ ᱡᱚᱠᱷᱟ ᱵᱟᱹᱭᱨᱟᱹᱛᱚ ᱦᱚᱲ ᱠᱚᱠᱚ ᱫᱟᱨᱟᱢ ᱠᱚᱣᱟ, ᱛᱚ ᱩᱱ ᱡᱚᱠᱷᱚᱱ ᱱᱟᱹᱴᱩᱣᱟ ᱫᱚᱱ ᱨᱮᱱᱟᱜ ᱢᱤᱫᱴᱮᱱ ᱥᱮᱨᱣᱟ ᱢᱮᱱᱟᱜᱼᱟ ᱾ ᱛᱚᱵᱮ ᱤᱧᱦᱸᱱᱚᱜᱼᱤᱧ ᱦᱩᱫᱤᱥᱚᱜ ᱠᱟᱱ ᱛᱟᱦᱮᱱᱟ ᱵᱚᱞᱮ ᱱᱟᱹᱴᱩᱣᱟᱜ ᱫᱚᱱ ᱫᱚ ᱪᱮᱫᱟᱜ ᱠᱚ ᱫᱚᱱᱟ ᱟᱨ, ᱱᱚᱝᱠᱟᱚᱵ ᱤᱭᱟᱹᱠᱩ ᱠᱟᱛᱮᱫ ᱢᱚᱛᱞᱚᱵ ᱪᱮᱫ ᱮᱢ ᱢᱮᱱᱟ ᱛᱟᱞᱣᱟᱨ, ᱛᱟᱞᱣᱟᱨᱤ ᱥᱮ ᱚᱱᱟ ᱴᱷᱮᱸᱜᱟ ᱠᱚ ᱥᱟᱵ ᱠᱟᱛᱮᱫ ᱠᱟᱡᱟᱠ ᱠᱚ ᱫᱚᱱᱟ ᱾ ᱟᱨ ᱵᱟᱱᱟᱨ ᱥᱮᱫ ᱠᱷᱚᱡ ᱠᱚᱲᱟ ᱥᱮᱫ ᱠᱷᱚᱱ ᱟᱨ ᱠᱩᱲᱤ ᱥᱮᱫ ᱠᱷᱚᱱ ᱟᱢᱱᱮ ᱥᱟᱢᱱᱮ ᱠᱚ ᱾ ᱛᱚᱵᱮ ᱱᱚᱜᱼᱚᱭ ᱱᱤᱭᱟᱹ ᱦᱚᱸ ᱤᱟᱹᱜ ᱫᱤᱢᱟᱜ ᱨᱮ ᱥᱮ ᱤᱧᱟᱹᱜ, ᱦᱟᱛᱟᱝ ᱨᱮ ᱱᱚᱝᱠᱟᱧ ᱦᱩᱫᱤᱥ ᱵᱟᱲᱟᱭᱮᱫ ᱛᱟᱦᱮᱱ ᱜᱮᱭᱟ ᱵᱚᱞᱮ ᱱᱚᱣᱟ ᱨᱮᱱᱟᱜ ᱠᱟᱨᱚᱱ ᱫᱚ ᱪᱮᱫᱟᱜ ᱠᱟᱱᱟ ᱟᱨ ᱚᱱᱟ ᱨᱮᱱᱟᱜ! ᱠᱟᱨᱚᱱ ᱫᱚ ᱚᱱᱮᱢ ᱞᱟᱹᱭ ᱠᱮᱜ ᱜᱮᱭᱟ ᱡᱮ ᱚᱱᱠᱟ ᱜᱮ ᱠᱟᱱ ᱜᱮᱭᱟ ᱯᱟᱥᱮᱫ ᱚᱱᱟ ᱱᱟᱜᱟᱢ ᱞᱮᱠᱟ ᱥᱮ ᱠᱟᱹᱦᱱᱤ ᱞᱮᱠᱟ ᱠᱚ ᱞᱟᱹᱭ ᱟᱹᱜᱩ ᱟᱠᱟᱫᱟ ᱡᱮ ᱱᱚᱣᱟ ᱫᱚ ᱨᱟᱡᱟ ᱨᱟᱱᱤ ᱨᱮᱱᱟᱜ ᱵᱟᱯᱞᱟ ᱨᱮᱱᱟᱜ ᱚᱱᱠᱟ ᱛᱟᱦᱮᱸ ᱠᱟᱱᱟ ᱛᱚ ᱚᱱᱟ ᱠᱷᱟᱹᱛᱤᱨ ᱛᱮᱜᱮ ᱯᱟᱥᱮ ᱱᱚᱝᱠᱟ ᱫᱚ ᱦᱩᱭᱩᱜ ᱠᱟᱱᱟ ᱟᱪᱪᱷᱟ ᱱᱚᱜᱼᱚᱭ ᱱᱤᱭᱟ ᱜᱮ ᱟᱨᱦᱚᱸᱧ ᱠᱩᱞ ᱢᱮᱭᱟ ᱢᱤᱫᱴᱟᱝ ᱟᱨᱦᱚᱸ ᱢᱤᱫᱼ ᱢᱤᱫᱴᱟᱝ ᱟᱵᱚᱣᱟᱜ ᱵᱟᱯᱞᱟ ᱨᱮ ᱢᱤᱫᱴᱟᱝ ᱥᱮᱨᱣᱟ ᱢᱮᱱᱟᱜᱼᱟ ᱚᱠᱟ ᱫᱚ ᱫᱟᱜ ᱵᱟᱯᱞᱟ ᱠᱚ ᱢᱮᱛᱟᱜᱼᱟ ᱟᱫᱚ ᱪᱮᱫ ᱟᱢ ᱱᱚᱣᱟ ᱫᱟᱜ ᱵᱟᱯᱞᱟ ᱵᱟᱵᱚᱫ ᱛᱮ ᱡᱟᱦᱟᱸᱱᱟᱜ ᱮᱢ ᱵᱟᱲᱟᱭ ᱛᱟᱞᱟᱝ ᱠᱷᱟᱡ ᱢᱟ ᱱᱚᱣᱟ ᱫᱟᱜ ᱵᱟᱯᱞᱟ ᱵᱟᱵᱚᱛ ᱛᱮ ᱛᱮ ᱛᱷᱚᱲᱟ ᱞᱟᱹᱭ ᱢᱮ
ᱦᱮᱸ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱟᱨ ᱫᱟᱜ ᱵᱟᱯᱞᱟ ᱫᱚ ᱤᱧ ᱫᱩᱧ ᱢᱮᱱᱟ ᱱᱚᱝᱠᱟ ᱞᱮᱠᱟᱛᱮ ᱮᱦᱚᱵ ᱞᱮᱱᱟ ᱡᱮ ᱮᱦᱚᱵ ᱥᱚᱢᱚᱭ ᱫᱚ ᱢᱮᱱ ᱠᱮᱭᱟᱢ ᱯᱳᱭᱞᱳ ᱫᱷᱟᱣ ᱚᱠᱟ ᱫᱚ ᱦᱟᱸᱜ ᱨᱟᱡᱟ ᱨᱟᱱᱤᱟᱜ ᱵᱟᱯᱞᱟ ᱦᱩᱭ ᱞᱮᱱᱟ, ᱩᱱ ᱥᱚᱢᱚᱭ ᱫᱚ ᱠᱷᱤ ᱠᱚᱲᱟ ᱱᱟᱠᱷᱟ ᱨᱮᱜᱮ ᱠᱚ ᱫᱟᱜ ᱠᱚ ᱵᱟᱯᱞᱟ ᱞᱮᱫᱟ ᱠᱩᱲᱤ ᱱᱟᱠᱷᱟ ᱨᱮᱫᱚ ᱵᱚᱞᱮ ᱩᱱᱠᱩ ᱫᱚ ᱵᱟᱝ᱾ ᱨᱟᱸᱜᱟᱣ ᱛᱮ ᱵᱚᱞᱮ ᱪᱮᱫ ᱜᱮ ᱵᱟᱝ ᱩᱱᱠᱩ ᱫᱚ ᱟᱫᱚ ᱠᱚᱲᱟ ᱱᱟᱠᱷᱟ ᱨᱮᱠᱚ ᱵᱟᱯᱞᱟ ᱠᱮᱫᱟ ᱢᱚᱸᱡᱽ ᱜᱮ ᱡᱚᱛᱚ ᱨᱟᱹᱥᱠᱟᱹ ᱰᱷᱚᱞ ᱟᱛᱮ ᱤᱭᱟᱹ ᱟᱛᱮ ᱦᱮᱸ ᱱᱚᱝᱠᱟ ᱱᱚᱝᱠᱟ ᱱᱩᱭ ᱠᱚᱲᱟᱭ ᱠᱩᱥᱤ ᱠᱟᱱᱟ ᱟᱨ ᱞᱟᱦᱟ ᱛᱮᱫᱚ ᱚᱱᱠᱟ ᱛᱟᱦᱮᱸ ᱠᱟᱱᱟ ᱡᱮ ᱡᱟᱦᱟᱸᱭᱴᱟᱜ ᱨᱟᱡᱟ ᱡᱩᱫᱤ ᱠᱩᱥᱤᱭ ᱱᱟ ᱡᱟᱦᱟᱸᱭᱴᱟᱜ ᱠᱩᱲᱤ ᱴᱷᱮᱡ ᱛᱚ ᱩᱱᱤ ᱫᱚᱭ ᱟᱹᱜᱩᱭ ᱜᱮᱭᱟ᱾ ᱥᱮ ᱵᱚᱞᱮ ᱡᱟᱦᱟᱸᱱᱟᱜ ᱜᱮ ᱦᱩᱭᱩᱜᱼᱟ ᱡᱟᱦᱟᱸᱱᱟᱜ ᱜᱮ ᱞᱟᱜᱟᱜᱼᱟ ᱥᱳᱱᱟ ᱪᱟᱫᱤ ᱥᱮ ᱡᱟᱦᱟᱸᱱᱟᱜ ᱜᱮ ᱚᱱᱟ ᱫᱚ ᱵᱟᱹᱧ ᱧᱮᱞᱟ ᱤᱧᱫᱚ ᱵᱟᱥ ᱩᱱᱤ ᱠᱩᱲᱤ ᱡᱟᱹᱨᱩᱲᱚᱜᱼᱟ ᱛᱚ ᱱᱚᱜᱼᱚᱭ ᱠᱩ ᱱᱚᱣᱟ ᱠᱟᱠᱷᱟᱱ ᱛᱮᱜᱮ ᱦᱩᱭᱩᱜ ᱠᱟᱱ ᱛᱟᱦᱮᱱᱟ ᱛᱚ ᱠᱩᱲᱤ ᱠᱚᱲᱟ ᱱᱟᱠᱷᱷᱟ ᱨᱮᱱ ᱫᱚᱠᱚ ᱨᱟᱹᱥᱠᱟᱹᱭᱮᱱᱟ ᱢᱚᱸᱡᱽ ᱜᱮ ᱫᱟᱜ ᱠᱚ ᱵᱟᱯᱞᱟ ᱠᱮᱫᱟ ᱟᱠᱚᱨᱮᱱ ᱜᱚᱜᱚ ᱵᱟᱵᱟ ᱥᱮ ᱡᱚᱛᱚ ᱠᱚᱨᱮᱱ ᱠᱚ ᱮᱱᱮᱡ ᱥᱮᱨᱮᱧ ᱠᱮᱫᱟ ᱛᱚ ᱚᱱᱟ ᱠᱚ ᱡᱚᱛᱚ ᱟᱹᱰᱤ ᱢᱚᱸᱡᱽ ᱜᱮ ᱯᱟᱨᱚᱢᱮᱱ ᱛᱮ ᱯᱟᱨ ᱡᱚᱠᱷᱚᱱ ᱦᱟᱸᱜ ᱧᱮᱞ ᱞᱮᱠᱷᱟᱱ ᱠᱩᱲᱤ ᱱᱟᱠᱷᱟ ᱨᱮᱱ ᱫᱚ ᱱᱮᱛᱟᱨ ᱫᱚ ᱡᱚᱠᱷᱚᱱ ᱫᱟᱜ ᱵᱟᱯᱞᱟ ᱦᱩᱭᱩᱜ ᱠᱟᱱᱟ ᱛᱚ ᱠᱚᱲᱟ ᱱᱟᱠᱷᱟ ᱨᱮᱱ ᱡᱚᱠᱷᱚᱱ ᱠᱚ ᱨᱟᱹᱥᱠᱟᱹᱜᱼᱟ ᱛᱚ ᱠᱩᱲᱤ ᱱᱟᱠᱷᱟᱨᱟ ᱦᱚᱸ ᱠᱚ ᱢᱮᱱᱟ ᱟᱞᱮ ᱥᱮᱫ ᱠᱷᱚᱱ ᱦᱩᱭᱩᱜ ᱡᱟᱹᱨᱩᱲ᱾ ᱛᱚ ᱚᱱᱠᱟ ᱫᱚ ᱵᱟᱹᱭ ᱵᱟᱹᱭ ᱛᱮ ᱵᱟᱹᱭ ᱵᱟᱹᱭ ᱛᱮ ᱩᱱᱠᱩ ᱦᱚᱸᱠᱚ ᱨᱟᱹᱥᱠᱟᱹ ᱨᱟᱹᱥᱠᱟᱹᱛᱮ ᱱᱮᱛᱟᱨ ᱫᱚ ᱵᱟᱱᱟᱨ ᱪᱮᱫ ᱠᱷᱚᱱ ᱜᱮ ᱫᱟᱜ ᱵᱟᱯᱞᱟ ᱮᱦᱚᱵ ᱮᱱᱟ᱾ ᱡᱩᱫᱤᱢ ᱧᱮᱞ ᱞᱮᱠᱷᱟᱡ ᱫᱚ ᱟᱹᱥᱞ ᱨᱮᱫᱚ ᱵᱚᱞᱮ ᱚᱠᱟᱢ ᱧᱮᱞ ᱞᱮᱠᱷᱟᱡ ᱚᱱᱟ ᱠᱟᱹᱦᱱᱤ ᱫᱷᱟᱨᱟᱛᱮ ᱠᱚᱲᱟ ᱱᱟᱠᱷᱟ ᱨᱮᱱ ᱱᱚᱛᱮ ᱜᱮ ᱫᱟᱜ ᱫᱚ ᱵᱟᱯᱞᱟ ᱡᱟᱹᱨᱩᱲ ᱠᱟᱱ ᱛᱟᱦᱮᱱᱟ ᱵᱚᱞᱮ᱾ ᱟᱫᱚ ᱠᱩᱲᱤ ᱱᱟᱠᱷᱟ ᱨᱮᱱ ᱫᱚ ᱢᱤᱴᱮᱡ ᱵᱚᱞ ᱨᱟᱹᱥᱟᱹ ᱠᱟᱱᱟ ᱵᱚᱞ ᱢᱤᱴᱮᱱ ᱦᱮᱸ ᱵᱟᱯᱞᱟ ᱵᱚᱞᱮ ᱩᱱᱠᱩ ᱨᱟᱹᱥᱠᱟᱹᱜᱼᱟ ᱢᱚᱛᱚᱞ ᱟᱛᱩᱨ ᱨᱮᱱ ᱴᱚᱞᱟ ᱨᱮᱱ ᱡᱚᱠᱷᱚᱱ ᱨᱟᱹᱥᱠᱟᱹᱼᱟ ᱨᱟᱸᱜᱟᱣ ᱫᱚ ᱱᱚᱣᱟ ᱠᱟᱱ ᱜᱮᱭᱟ ᱱᱚᱰᱮᱱᱟᱜ ᱤᱭᱟᱹ ᱫᱚ᱾
ᱮᱠᱟᱞ ᱟᱹᱰᱤ ᱱᱟᱯᱟᱭ ᱠᱟᱛᱷᱟᱢ ᱞᱟᱹᱭ ᱠᱮᱫᱟ᱾ ᱟᱨ ᱦᱮᱸ ᱱᱚᱝᱠᱟ ᱦᱩᱭ ᱫᱟᱲᱮᱭᱟᱜᱼᱟ ᱤᱧᱦᱚᱸ ᱱᱤᱭᱟᱹ ᱵᱟᱵᱚᱫ ᱛᱮᱫᱚ ᱟᱹᱰᱤ ᱡᱟᱹᱥᱛᱤ ᱫᱚ ᱵᱟᱹᱧ ᱵᱟᱰᱟᱭᱟ᱾ ᱟᱫᱚ ᱱᱚᱜᱼ ᱱᱤᱧᱥ ᱠᱩᱠᱞᱤ ᱛᱟᱦᱮᱸ ᱠᱟᱱᱟ, ᱠᱟᱱ ᱛᱤᱧᱟᱹ ᱵᱚᱞᱮ ᱱᱚᱣᱟ ᱥᱮᱨᱣᱟ ᱱᱚᱣᱟ ᱫᱟᱜ ᱵᱟᱯᱞᱟ ᱨᱮᱱᱟᱜ ᱥᱮᱨᱣᱟ ᱢᱚᱛᱚᱵ ᱪᱮᱫᱟᱜ ᱫᱟᱜ ᱜᱮ ᱠᱚ ᱵᱟᱯᱞᱟᱭᱟ ᱥᱮ ᱚᱱᱠᱟᱱ ᱪᱮᱫᱟᱜ ᱠᱟᱱᱟ᱾ ᱚᱱᱟ ᱱᱤᱛᱚᱜ ᱤᱧ ᱦᱚᱸ ᱵᱟᱹᱧ ᱵᱩᱡᱷᱟᱹᱣ ᱠᱟᱫᱟ, ᱟᱨᱦᱚᱸ ᱟᱫᱚᱢ ᱯᱟᱦᱴᱟ ᱥᱮᱫ ᱤᱧ ᱧᱮᱞ ᱵᱟᱲᱟ ᱟᱠᱟᱫᱟ ᱚᱠᱚᱭ ᱫᱚ ᱫᱟᱨᱮ ᱦᱚᱸᱠᱚ ᱵᱟᱯᱞᱟᱭᱟ᱾ ᱪᱮᱫ ᱟᱢ ᱱᱚᱣᱟ ᱵᱟᱵᱚᱛ ᱛᱮᱢ ᱟᱸᱡᱚᱢ ᱵᱟᱲᱟ ᱟᱠᱟᱫᱟ ᱥᱮ ᱥᱮ ᱱᱚᱣᱟᱢ ᱵᱟᱲᱟᱭ ᱠᱷᱟᱡ ᱪᱮᱫᱟᱜ ᱫᱟᱨᱮ ᱠᱚ ᱵᱟᱯᱞᱟᱭᱟ ᱟᱨ ᱫᱟᱜ ᱦᱚᱸᱠᱚ ᱵᱟᱯᱞᱟᱭᱟ ᱥᱮ ᱱᱚᱝᱠᱟ?
ᱦᱮᱸ ᱟᱹᱰᱤ ᱢᱚᱸᱡᱽ ᱟᱨ ᱱᱚᱣᱟ ᱫᱚ ᱤᱧᱦᱚᱸ ᱧᱮᱞ ᱟᱠᱟᱜ ᱜᱮᱭᱟ ᱤᱧᱟᱹᱜ ᱢᱮᱫ ᱛᱮ ᱡᱚᱠᱷᱚᱱ ᱟᱹᱞᱤᱧ ᱢᱤᱫᱴᱮᱱ ᱟᱹᱞᱤᱧ ᱨᱮᱱ ᱡᱚᱴᱟᱣᱮ ᱛᱟᱦᱮᱸ ᱠᱟᱱᱟ, ᱛᱚ ᱩᱱᱤ ᱛᱮ ᱞᱤᱧ ᱪᱟᱞᱟᱣ ᱞᱮᱱᱟ ᱢᱤᱫᱴᱮᱱ ᱟᱹᱛᱩ ᱟᱫᱚ ᱟᱵᱚ ᱦᱚᱲ ᱥᱮ ᱢᱮᱱ ᱠᱮᱟᱢ ᱵᱚᱞᱮᱭᱟ ᱢᱤᱫᱴᱮᱱ ᱮᱥᱴᱮᱨᱤᱭᱟᱹ ᱠᱚ ᱦᱤᱡᱩᱜ ᱠᱟᱱᱟ᱾ ᱮ ᱩᱱᱠᱩ ᱫᱚ ᱦᱟᱴᱟᱜ ᱠᱚᱠᱚ ᱡᱩᱛ ᱵᱟᱲᱟᱭᱟ ᱛᱚ ᱩᱱᱠᱩ ᱴᱷᱮᱡ ᱪᱟᱞᱟᱣ ᱦᱩᱭ ᱞᱮᱱᱟ ᱫᱟᱨᱮ ᱠᱚ ᱵᱟᱯᱞᱟ ᱞᱮᱫᱟ ᱛᱚ ᱡᱟᱦᱟᱱ ᱚᱱᱟ ᱨᱮᱭᱟᱜ ᱢᱟᱱᱮ ᱢᱟ ᱤᱧᱦ ᱵᱟᱹᱧ ᱵᱟᱲᱟᱭᱟ ᱱᱤᱛ ᱫᱷᱟᱹᱵᱤᱡ ᱢᱟ ᱛᱚ ᱦᱚᱲᱟᱜ ᱫᱚ ᱚᱱᱟ ᱠᱷᱟᱱ ᱫᱚ ᱵᱟᱲᱟᱭᱟ᱾ ᱡᱮ ᱢᱤᱫᱴᱮᱱ ᱟᱹᱰᱤ ᱢᱮᱱ ᱠᱮᱭᱟ ᱞᱟᱹᱴᱩ ᱦᱚᱲ ᱥᱮ ᱦᱟᱲᱟᱢ ᱦᱚᱲ ᱠᱟᱱᱟᱭ ᱱᱮᱛᱟᱨ ᱟᱹᱰᱤ ᱦᱟᱲᱟᱢ ᱜᱮᱭᱟᱭ ᱛᱚ ᱩᱱᱤᱜᱭ ᱞᱟᱹᱭ ᱵᱟᱲᱟᱹᱧᱟ ᱱᱚᱝᱠᱟ ᱫᱚ ᱱᱚᱝᱠᱟ ᱠᱷᱚᱱ ᱮᱦᱚᱵ ᱞᱮᱱᱟ ᱱᱚᱣᱟ ᱡᱤᱱᱤᱥ ᱱᱚᱝᱠᱟ ᱠᱷᱚᱱ ᱮᱦᱚᱵ ᱞᱮᱱᱟ᱾ ᱛᱚ ᱱᱚᱜᱼᱚ ᱱᱚᱣᱟ ᱠᱟᱱ ᱜᱮᱭᱟ ᱯᱟᱨ ᱩᱱᱠᱩᱣᱟᱜ ᱫᱚ ᱫᱟᱨᱮ ᱫᱚ ᱯᱟᱥᱮ ᱱᱚᱣᱟ ᱤᱭᱟᱹ ᱛᱮᱠᱚ ᱵᱟᱯᱞᱟᱭᱟ ᱡᱮ ᱟᱵᱚ ᱠᱚ ᱧᱮᱞᱮ ᱵᱚᱱᱟ, ᱱᱩᱠᱩ ᱫᱚ ᱱᱚᱣᱟ ᱠᱚ ᱵᱟᱯᱞᱟᱭ ᱫᱟ ᱡᱮᱭᱥᱮ ᱩᱱᱠᱩ ᱫᱚ ᱮᱱᱛᱜ ᱟᱢᱟᱜ ᱠᱩ ᱜᱤ ᱩᱱᱠᱩᱣᱟᱜ ᱫᱚ ᱤᱭᱟᱹ ᱫᱚ ᱡᱭᱥᱮ ᱟᱵᱚ ᱦᱚᱲ ᱫᱚᱢ ᱧᱮᱞ ᱞᱮᱠᱷᱟᱱᱡ ᱫᱚ ᱠᱷᱮᱛ ᱨᱮᱜᱮ ᱡᱟᱦᱟᱸ ᱡᱤᱱᱤᱥ ᱜᱮ ᱠᱷᱮᱛ ᱨᱮᱱ ᱪᱟᱥᱚᱼᱟ ᱛᱩᱞᱩᱜᱼᱟ ᱛᱚ ᱚᱱᱟ ᱠᱟᱠᱷᱟᱱ ᱛᱮ ᱵᱚᱞᱮ ᱠᱷᱮᱛ ᱨᱮᱜᱮ ᱫᱟᱜ ᱵᱟᱝ ᱛᱟᱦᱮᱸᱱ ᱠᱷᱟᱱ ᱫᱚ ᱪᱤᱠᱟᱹᱛᱮ ᱚᱱᱟᱛᱮ ᱠᱷᱮᱛ ᱨᱮ ᱫᱟᱜ ᱠᱚ ᱵᱟᱯᱞᱟᱭᱟ᱾ ᱟᱨ ᱡᱩᱫᱤ ᱩᱱᱠᱩ ᱫᱤᱠᱩ ᱥᱮᱢ ᱢᱮᱱᱠᱮᱜᱼᱟ ᱠᱚ ᱩᱱᱠᱩ ᱮᱛᱮᱫ ᱦᱟᱴᱟᱜ ᱡᱩᱛ ᱵᱟᱞᱟ ᱫᱚ ᱩᱱᱠᱩ ᱫᱚ ᱢᱚᱛᱞᱚᱵᱽ ᱢᱟᱫ ᱫᱟᱨᱮ᱾ ᱛᱚ ᱚᱱᱟ ᱛᱮᱜᱮᱠᱚ ᱟᱹᱥᱩᱞᱚᱜᱼᱟ ᱚᱱᱟ ᱠᱟᱠᱷᱟᱱ ᱛᱮ ᱯᱟᱥᱮᱡ ᱤᱧᱟᱹᱜ ᱦᱩᱫᱤᱥ ᱨᱮ ᱠᱟᱱᱟ ᱡᱮ ᱤᱭᱟᱹ ᱛᱮᱜᱮ ᱯᱟᱥᱮᱡ ᱩᱱᱠᱩ ᱫᱚ ᱫᱟᱜ ᱠᱚ ᱤᱭᱟᱹ ᱫᱟᱨᱮ ᱨᱮᱠᱚ ᱵᱟᱯᱞᱟᱭᱟ ᱵᱚᱞᱮ ᱢᱟᱜ ᱫᱟᱨᱮ ᱵᱟᱝ ᱨᱮᱦᱚᱸ ᱡᱟᱦᱟᱱᱟᱜ ᱫᱟᱨᱮ ᱨᱮᱜᱮ ᱵᱚᱞᱮ ᱚᱱᱟ ᱫᱟᱨᱮ ᱨᱮᱜᱮ ᱡᱮᱢᱚᱱ ᱩᱱᱠᱩᱣᱟᱜ ᱚᱠᱟᱴᱟᱜ ᱠᱟᱱ ᱛᱟᱠᱚᱣᱟ ᱠᱟᱢᱟᱭ ᱥᱮ ᱚᱠᱟᱴᱟᱜ ᱠᱟᱱ ᱛᱟᱠᱚᱣᱟ ᱩᱱᱠᱩᱣᱟᱜ ᱤᱭᱟᱹ ᱚᱱᱟ ᱠᱚ ᱪᱤᱠᱟᱹ ᱫᱟᱲᱮᱭᱟᱜᱼᱟ ᱛᱚ ᱱᱚᱜᱼᱚ ᱱᱚ ᱜᱮ ᱤᱧ ᱥᱮᱫ ᱠᱚᱫᱚ ᱛᱟᱦᱮᱸ ᱠᱟᱱᱟ ᱵᱚᱞᱮ᱾ ᱛᱷᱳᱲᱟ ᱜᱟᱱ, ᱯᱟᱥᱮᱡ ᱥᱟᱹᱨᱤ ᱠᱟᱱᱟ ᱥᱮ ᱵᱟᱝ ᱠᱟᱱᱟ ᱚᱱᱟ ᱫᱚ ᱵᱟᱹᱧ ᱞᱟᱹᱭ ᱫᱟᱲᱮᱭᱟᱜᱼᱟ᱾ ᱤᱧᱟᱹᱜ ᱦᱩᱫᱤᱥ ᱯᱟᱞᱮᱜ ᱱᱚᱣᱟ ᱠᱟᱱᱟ᱾
ᱮᱠᱟᱞ ᱮᱠᱟᱞ ᱟᱹᱰᱤ ᱢᱚᱡᱽ, ᱟᱢᱟᱜ ᱟᱯᱱᱟᱨ ᱦᱩᱫᱤᱥᱮᱢ ᱞᱟᱹᱭ ᱥᱚᱫᱚᱨ ᱠᱮᱫᱟ᱾ ᱟᱨ ᱱᱚᱝᱠᱟ ᱦᱩᱭ ᱦᱚᱸ ᱫᱟᱲᱮᱭᱟᱜᱼᱟ ᱚᱱᱟᱦᱚᱸ ᱟᱨ ᱚᱠᱟᱢ ᱢᱮᱱᱮᱫ ᱛᱟᱦᱮᱸᱱᱟ ᱦᱟᱴᱟᱜ ᱡᱩᱛ ᱣᱟᱞᱟ ᱩᱱᱠᱩ ᱫᱚ ᱯᱟᱥᱮᱜ ᱟᱢᱟᱜ ᱢᱮᱱ ᱛᱮᱫᱚ ᱱᱩᱠᱩ ᱢᱟᱦᱟᱞᱤ ᱵᱟᱵᱚᱛ ᱛᱮ ᱢᱟᱦᱟᱞᱤ ᱥᱚᱢᱟᱡᱽ ᱟᱵᱚ ᱞᱮᱠᱟᱱ ᱜᱮ ᱠᱟᱱ ᱜᱮᱭᱟ ᱠᱚ ᱱᱚᱝᱠᱟ ᱟᱵᱚ ᱫᱷᱟᱨᱟ ᱜᱮᱠᱚ ᱨᱚᱲᱟ᱾ ᱛᱚᱵᱮ ᱩᱱᱠᱩ ᱤᱧᱟᱹᱜ ᱢᱮᱱᱛᱮᱦᱚᱸ ᱱᱚᱝᱠᱟᱜᱮ ᱠᱟᱱᱟ ᱯᱟᱥᱮᱜ, ᱡᱮ ᱟᱵᱚ ᱦᱚᱲ ᱦᱚᱯᱚᱱ ᱥᱮ ᱟᱵᱚ ᱛᱤᱱᱟᱹᱜ ᱟᱫᱤᱵᱟᱹᱥᱤ ᱠᱚ ᱢᱮᱱᱟᱜ ᱵᱚᱱᱟ ᱟᱵᱚ ᱫᱚ ᱫᱟᱨᱮ ᱱᱟᱹᱲᱤ ᱞᱟᱛᱟᱨ ᱨᱮᱵᱚᱱ ᱛᱟᱦᱮᱱ ᱠᱟᱱᱟ ᱥᱮ ᱱᱚᱝᱠᱟ ᱛᱤᱱᱟᱹᱜ ᱯᱨᱟᱠᱨᱤᱛᱤ ᱨᱮᱱᱟᱜ ᱢᱮᱱᱟᱜᱼᱟ᱾ ᱫᱟᱨᱮ ᱱᱟᱹᱲᱤ ᱵᱩᱨᱩ ᱠᱚ᱾ ᱥᱮ ᱱᱚᱣᱟ ᱫᱟᱜ ᱠᱚ ᱛᱤᱱᱟᱹᱜ ᱯᱨᱟᱠᱨᱤᱛᱤ ᱡᱤᱱᱤᱥ ᱠᱟᱱᱟ ᱚᱱᱟᱜᱮ ᱟᱹᱰᱤ ᱢᱟᱨᱟᱝ ᱡᱤᱱᱤᱥ ᱵᱚᱱ ᱢᱮᱛᱟᱜᱼᱟ᱾ ᱚᱱᱟ ᱜᱮᱵᱚᱱ ᱯᱩᱡᱟᱹᱣᱟᱜᱼᱟ ᱚᱱᱟ ᱜᱮᱵᱚᱱ ᱯᱩᱡᱟᱹ ᱯᱟᱴᱷᱟᱜᱼᱟ ᱢᱚᱛᱞᱚᱵᱽ ᱚᱱᱠᱟᱣᱼᱟ᱾ ᱫᱚ ᱚᱱᱟ ᱢᱟᱱᱚᱛ ᱞᱟᱹᱜᱤᱫ ᱜᱮ ᱯᱟᱥᱮᱫ ᱫᱟᱜ ᱠᱚᱠᱚ ᱵᱟᱯᱞᱟᱭᱟ᱾ ᱥᱮ ᱫᱟᱨᱮ ᱠᱚᱠᱚ ᱵᱟᱯᱞᱟ ᱵᱟᱯᱞᱟᱭᱟ᱾ ᱛᱩᱞᱱᱟ ᱠᱟᱱ ᱜᱮᱭᱟ ᱚᱱᱮᱢ ᱞᱟᱹᱭ ᱠᱮᱫ ᱚᱱᱠᱟ ᱚᱱᱠᱟ ᱜᱮ ᱟᱹᱰᱤ ᱟᱪᱪᱷᱟ ᱟᱨ ᱢᱤᱫᱴᱟᱹᱝ ᱱᱚᱸᱰᱮ ᱟᱵᱚᱣᱟᱜ ᱥᱮᱨᱣᱟᱨᱮ ᱢᱮᱱᱟᱜᱼᱟ, ᱚᱱᱠᱟ ᱵᱟᱯᱞᱟ ᱥᱮᱨᱣᱟ ᱚᱱᱟ ᱨᱮᱫᱚ ᱢᱤᱫᱴᱟᱹᱝ ᱢᱮᱱᱟᱜᱼᱟ᱾ ᱥᱩᱱᱩᱢ ᱥᱟᱥᱟᱝ ᱟᱨᱦᱚᱸ ᱢᱟᱸᱰᱣᱟᱭ᱾ ᱛᱚᱵᱮᱭ ᱞᱟᱦᱟᱨᱮ ᱥᱩᱱᱩᱢ ᱥᱟᱥᱟᱝ ᱵᱟᱵᱚᱛ ᱛᱤᱧ ᱠᱩᱞᱤ ᱢᱮᱭᱟ᱾ ᱱᱚᱣᱟ ᱥᱩᱱᱩᱢ ᱥᱟᱥᱟᱝ ᱫᱚ ᱪᱮᱫᱟᱜ ᱠᱚ ᱥᱩᱱᱩᱢ ᱥᱟᱥᱟᱝᱚᱜᱼᱟ? ᱢᱟ ᱟᱪᱪᱷᱟ ᱞᱟᱹᱭ ᱥᱚᱫᱚᱨ ᱢᱮ ᱟᱢ᱾
ᱦᱮᱸ ᱟᱹᱰᱤ ᱢᱚᱡᱽ ᱟᱨ ᱱᱚᱣᱟ ᱫᱚ ᱤᱧᱟᱹᱜ ᱦᱩᱫᱤᱥ ᱤᱧᱦᱚᱸ ᱤᱱᱟᱹᱜ ᱢᱚᱡᱽ ᱫᱚ ᱵᱟᱹᱧ ᱵᱟᱲᱟᱭᱟ᱾ ᱟᱨ ᱩᱱᱤ ᱦᱚᱸ ᱚᱱᱟ ᱫᱚ ᱵᱟᱹᱧ ᱠᱩᱞᱤ ᱵᱟᱲᱟ ᱞᱮᱫᱮᱭᱟ ᱠᱷᱟᱹᱞᱤ ᱞᱟᱹᱭ ᱠᱮᱫᱟᱭ ᱠᱟᱹᱦᱱᱤ ᱞᱮᱠᱟᱛᱮ ᱤᱧ ᱢᱟᱡᱟᱠ ᱞᱮᱠᱟᱛᱮ ᱤᱧ ᱦᱟᱛᱟᱣ ᱠᱮᱫᱟ ᱛᱚ᱾ ᱱᱚᱣᱟ ᱫᱚ ᱯᱟᱞᱮᱜ ᱡᱮᱢᱚᱱ ᱩᱱᱤ ᱚᱠᱚᱭ ᱡᱟᱶᱟᱭ ᱠᱚᱲᱟ ᱠᱟᱱᱟᱭ ᱩᱱᱤ ᱟᱨ ᱩᱱᱤ ᱨᱮᱱ ᱚᱠᱚᱭ ᱡᱚᱴᱟᱣ ᱥᱚᱸᱜᱮ ᱮᱢ ᱢᱮᱱ ᱠᱮᱭᱟ, ᱡᱮᱢᱚᱱ ᱵᱚᱞᱮ ᱩᱱᱤ ᱡᱟᱦᱟᱱᱟᱜ ᱦᱩᱭᱩᱜ ᱮᱢᱟᱱ ᱞᱟᱭᱮᱠ ᱪᱮᱫᱟᱜ ᱡᱮᱢᱚᱱ ᱱᱩᱭ ᱞᱟᱹᱭ ᱯᱟᱞᱮ ᱱᱚᱝᱠᱟ ᱱᱚᱝᱠᱟ ᱦᱩᱭ ᱟᱠᱟᱱᱟ ᱱᱩᱭ ᱡᱟᱶᱟᱭ ᱠᱚᱲᱟ ᱦᱟᱹᱛ ᱥᱟᱶᱛᱮ᱾ ᱛᱚ ᱩᱱᱤ ᱧᱮᱞ ᱴᱷᱤᱠ ᱞᱟᱹᱜᱤᱫ ᱮᱢ ᱢᱮᱱ ᱠᱮᱭᱟ᱾ ᱠᱮᱭᱟ ᱵᱚᱞᱮ ᱱᱩᱭ ᱡᱮᱢᱚᱱ ᱮ ᱧᱮᱞ ᱴᱷᱤᱠᱚᱜ ᱠᱟᱱᱟᱭ ᱩᱱᱤ ᱫᱚ ᱡᱟᱶᱟᱭ ᱠᱟᱱᱟᱭ ᱢᱮᱱᱛᱮ᱾ ᱡᱚᱠᱷᱚᱱ ᱟᱭᱢᱟ ᱰᱷᱮᱨ ᱠᱚᱲᱟ ᱨᱟᱡᱟ ᱥᱮ ᱱᱤᱭᱟᱹ ᱠᱚ ᱵᱟᱯᱞᱟᱜ ᱮᱢ ᱪᱟᱞᱟᱜᱼᱟ ᱛᱚ ᱟᱢ ᱧᱮᱞ ᱜᱮ ᱵᱟᱢ ᱧᱮᱞ ᱴᱷᱤᱠᱮᱭᱟ᱾ ᱛᱚ ᱧᱩᱛ ᱮᱢᱟᱱ ᱨᱮ ᱥᱮ ᱪᱮᱫ ᱠᱚᱨᱮ ᱪᱮᱠᱟᱢ ᱵᱩᱡᱷᱟᱹᱣᱮᱭᱟ ᱩᱱᱤ ᱫᱚ ᱡᱟᱶᱟᱭ ᱠᱟᱱ ᱛᱤᱧᱟ ᱢᱮᱱᱛᱮ᱾ ᱩᱱᱤ ᱠᱩᱲᱤ ᱫᱚ ᱪᱤᱠᱟᱹᱭ ᱵᱩᱡᱷᱟᱹᱣᱟ᱾ ᱛᱚ ᱱᱚᱜᱼᱚᱱᱟ ᱠᱚ ᱠᱟᱠᱷᱟᱱ ᱛᱮᱜᱮ ᱦᱟᱸᱜ ᱛᱚ ᱛᱷᱳᱲᱟ ᱜᱟᱱ ᱦᱟᱸᱜ ᱦᱚᱭ ᱟᱸᱡᱚᱢᱚᱜ ᱠᱟᱱᱟ ᱚᱸᱰᱮ ᱦᱟᱸᱜ ᱛᱤ ᱫᱚᱦᱚᱭ ᱢᱮ ᱡᱮᱢᱚᱱ ᱦᱚᱭ ᱠᱚ ᱵᱟᱝ ᱟᱸᱡᱚᱢᱚᱜᱼᱟ ᱟᱨ ᱠᱷᱟᱡ ᱦᱟᱸᱜ ᱟᱹᱰᱤ ᱢᱩᱥᱠᱤᱞ᱾ ᱛᱚ ᱱᱚᱜᱼᱚ ᱱᱚᱣᱟ ᱠᱚᱜᱮ ᱠᱷᱟᱱ ᱛᱮᱜᱮ ᱦᱟᱸᱜ ᱡᱮᱢᱚᱱ ᱵᱚᱞᱮ ᱟᱹ ᱠᱩ ᱥᱟᱥᱟᱝ ᱠᱚᱫᱚ ᱠᱚ ᱚᱡᱚᱜ ᱟᱠᱚ ᱠᱚᱣᱟ ᱡᱮ ᱱᱩᱭ ᱠᱟᱱ ᱜᱮᱭᱟᱭ ᱤᱧᱨᱮᱱ ᱡᱟᱶᱟᱭ ᱫᱚ, ᱡᱮᱢᱚᱱ ᱠᱩᱲᱤᱭ ᱵᱩᱡᱷᱟᱹᱣᱟ ᱾ ᱮᱱᱛᱮ ᱞᱟᱦᱟ ᱫᱚ ᱚᱱᱟ ᱯᱷᱚᱱ ᱡᱟᱢᱟᱱᱟ ᱯᱷᱚᱴᱚ ᱡᱟᱢᱟᱱᱟ ᱵᱟᱝ ᱛᱟᱦᱮᱸ ᱠᱟᱱᱟ᱾ ᱥᱤᱫᱷᱟᱹᱭ ᱧᱮᱞ ᱠᱩᱥᱤᱭᱮᱱᱟ ᱩᱱᱤ ᱴᱷᱮᱡ ᱜᱤ ᱟᱨ ᱠᱚᱲᱟ ᱫᱚ ᱧᱮᱞ ᱟᱨ ᱵᱟᱭ ᱧᱮᱞ ᱠᱮᱫᱮ ᱥᱮ ᱪᱟᱞᱟᱜ ᱵᱟᱯᱞᱟ ᱚᱲᱟᱜ, ᱮ ᱟᱹᱜᱩ ᱠᱮᱫᱮᱭᱟ᱾ ᱟᱨ ᱱᱮᱛᱟᱨ ᱡᱟᱢᱟᱱᱟ ᱫᱚ ᱵᱟᱝ, ᱧᱮᱞᱮ ᱢᱮ ᱠᱩᱥᱤ ᱟᱹᱧ ᱥᱮ ᱵᱟᱹᱧ ᱠᱩᱥᱤᱭᱟᱜᱼᱟ᱾ ᱚᱱᱮ ᱚᱱᱟ ᱠᱚᱠᱚ ᱧᱮᱞᱟ ᱟᱨ ᱩᱱᱟᱹᱜ ᱡᱟᱢᱟᱱᱟ ᱫᱚ ᱚᱱᱟ ᱫᱚ ᱵᱟᱝ ᱛᱟᱦᱮᱸ ᱠᱟᱱᱟ ᱧᱮᱞ ᱠᱩᱥᱤ ᱵᱟᱝ ᱠᱩᱥᱤ ᱚᱱᱟ ᱫᱚ ᱵᱟᱝ, ᱠᱚᱲᱟ ᱠᱟᱱᱟᱭ ᱛᱚ ᱠᱚᱲᱟ ᱠᱟᱱᱟᱭ ᱠᱩᱥᱤ ᱦᱩᱭᱩᱜ ᱜᱮᱭᱟ᱾ ᱚᱱᱟᱛᱮ ᱠᱩᱲᱤ ᱫᱚ ᱵᱚᱞᱮ ᱛᱷᱚᱲᱟ ᱜᱟᱱ ᱵᱚᱛᱚᱨ ᱥᱮᱢ ᱢᱮᱱ ᱠᱮᱭᱟ ᱵᱚᱞᱮ ᱡᱟᱦᱟᱸᱭ ᱴᱟᱜ ᱡᱟᱶᱟᱭ ᱠᱚᱲᱟ ᱴᱷᱤᱠ ᱜᱮ ᱥᱤᱫᱷᱟᱹ ᱡᱟᱯᱤᱜ ᱤᱭᱟᱹᱭᱟ᱾ ᱚᱱᱟᱛᱮ ᱵᱚᱞᱮ ᱥᱟᱹᱥ ᱥᱟᱥᱟᱝ ᱚᱡᱚᱜ ᱠᱟᱛᱮ ᱡᱟᱦᱟᱸᱭᱴᱟᱜ ᱜᱮᱢ ᱤᱫᱤᱮᱭᱟ ᱩᱱᱤ ᱜᱮ ᱡᱟᱶᱟᱭ ᱠᱚᱲᱟ, ᱩᱱᱤᱜᱮ ᱟᱭᱨᱤᱱ ᱡᱟᱶᱟᱭ ᱟᱯᱱᱟᱨᱮᱭᱟᱭ᱾ ᱚᱱᱟ ᱜᱮ ᱤᱧ ᱥᱮᱫ ᱠᱦᱚᱡ ᱫᱚ ᱦᱟᱸᱜ ᱾ ᱟᱫᱚ ᱢᱟ ᱟᱢᱜᱮ ᱞᱟᱹᱭᱢᱮ ᱛᱷᱚᱲᱟᱜᱟᱱ ᱱᱚᱣᱟ ᱠᱚ ᱵᱟᱵᱚᱛ ᱛᱮ ᱾
ᱟᱹᱰᱤ ᱱᱟᱯᱟᱭ ᱠᱟᱛᱷᱟᱢ ᱞᱟᱹᱭ ᱥᱚᱫᱚᱨ ᱠᱮᱫᱟ ᱟᱨ ᱟᱢᱟᱜ ᱵᱤᱪᱟᱹᱨ ᱚᱠᱟᱢ ᱫᱚᱦᱚ ᱠᱮᱜᱼᱟ ᱚᱱᱟ ᱦᱚᱸ ᱴᱷᱤᱠ ᱜᱮᱭᱟ ᱾ ᱞᱮᱠᱤᱱ ᱤᱧᱟᱹᱜ ᱢᱮᱱᱛᱮ ᱥᱮ ᱤᱧᱟᱹᱜ ᱵᱟᱰᱟᱭ ᱞᱮᱠᱟᱛᱮ ᱡᱮ ᱱᱚᱣᱟ ᱥᱩᱱᱩᱢ ᱥᱟᱥᱟᱝ ᱠᱟᱱᱟ ᱾ ᱱᱚᱣᱟ ᱫᱚ ᱠᱷᱟᱹᱞᱤ ᱡᱚᱛᱚ ᱠᱷᱚᱡ ᱮᱴᱟᱜ ᱧᱮᱞᱚᱜ ᱞᱟᱹᱜᱤᱫ ᱥᱮ ᱡᱟᱶᱟᱭ ᱠᱚᱲᱟᱭ ᱾ ᱢᱚᱛᱞᱚᱵᱽ ᱵᱟᱰᱟᱭᱚᱜ ᱞᱟᱹᱜᱤᱫ, ᱚᱱᱟ ᱞᱟᱹᱜᱤᱫ ᱫᱚ ᱵᱟᱝ ᱠᱟᱱᱟ ᱾ ᱤᱧᱟᱹᱜ ᱦᱩᱫᱤᱥᱮ ᱤᱧ ᱵᱟᱰᱟᱭ ᱟᱠᱟᱣᱠᱟ᱾ ᱚᱱᱟ ᱞᱮᱠᱟᱛᱮᱫᱚ ᱡᱮ ᱱᱚᱶᱟ ᱥᱩᱱᱩᱢ ᱥᱟᱥᱟᱝ ᱾ ᱥᱟᱥᱟᱝ ᱫᱚᱵᱚᱱ ᱵᱟᱲᱟᱭ ᱜᱮᱭᱟ ᱵᱚᱞᱮ ᱢᱤᱫᱴᱟᱹᱝ ᱥᱩᱫᱽᱫᱷ ᱡᱤᱱᱤᱥ ᱠᱟᱱᱟ ᱢᱤᱫᱴᱟᱹᱝ ᱾ ᱢᱮᱰᱤᱥᱤᱱᱟᱹᱞ ᱡᱤᱱᱤᱥ ᱠᱟᱱᱟ ᱢᱟᱹᱛᱞᱟᱹᱵᱽ ᱡᱟᱦᱱᱟᱜ ᱵᱮᱠᱴᱤᱨᱤᱭᱟ ᱠᱚ ᱵᱟᱠᱚ ᱾ ᱵᱟᱲᱦᱟᱜ-ᱟ ᱥᱮ ᱚᱱᱠᱟᱱ ᱡᱤᱱᱤᱥ ᱵᱟᱝ ᱦᱩᱭᱩᱜᱼᱟ ᱾ ᱟᱫᱚ ᱞᱟᱦᱟ ᱛᱮᱱᱟᱜ ᱯᱟᱹᱛᱭᱟᱹᱣ ᱫᱚ ᱱᱚᱣᱟᱜᱮ ᱛᱟᱦᱮᱸ ᱠᱟᱱᱟ ᱵᱚᱞᱮ ᱚᱱᱟ ᱫᱚ ᱾ ᱥᱩᱱᱩᱢ ᱥᱟᱥᱟᱝ ᱚᱡᱚᱜ ᱠᱟᱜ ᱠᱷᱟᱱᱡ ᱫᱚ ᱵᱚᱸᱜᱟ ᱠᱚ ᱢᱚᱛᱞᱚᱵ ᱵᱟᱹᱲᱤᱡ ᱵᱚᱸᱜᱟ ᱠᱚ ᱩᱱᱴᱩ ᱵᱟᱠᱚ ᱡᱟᱯᱟᱜᱚᱜᱼᱟ ᱾ ᱢᱚᱛᱞᱚᱵ ᱥᱩᱫᱽᱫᱷᱮ ᱛᱟᱦᱮᱱᱟ ᱟᱨ ᱢᱚᱛᱞᱚᱵ ᱯᱚᱵᱤᱛᱨᱚᱭ ᱛᱟᱦᱮᱱᱟ ᱚᱸᱰᱮ ᱵᱚᱱ ᱥᱚᱱᱚᱛᱮ ᱛᱟᱦᱮᱱᱟ ᱚᱱᱮ ᱚᱱᱠᱟ ᱫᱷᱟᱨᱟ ᱟᱨ ᱵᱩᱱ ᱧᱮᱞ ᱵᱟᱲᱟ ᱟᱠᱟᱫ ᱜᱮᱭᱟ ᱩᱱᱠᱩ ᱛᱩᱞᱩᱡ ᱦᱚᱸ ᱟᱭᱱᱚᱢ ᱚᱱᱟ ᱠᱟᱡᱟᱨ ᱪᱮᱫ ᱪᱚᱠᱚ ᱢᱮᱛᱟᱜᱼᱟ ᱚᱱᱟ ᱫᱚᱦᱚᱞᱟ ᱾ ᱚᱱᱟ ᱦᱚᱸᱠᱚ ᱥᱟᱵᱚᱣᱟ ᱟᱨ ᱚᱱᱟ ᱥᱟᱵ ᱨᱮᱱᱟᱜ ᱠᱟᱨᱚᱱ ᱦᱚᱸ ᱚᱱᱮ ᱚᱱᱟ ᱠᱟᱱ ᱜᱮᱭᱟ ᱵᱚᱞᱮ ᱚᱱᱠᱟ ᱾ ᱟᱹᱣᱲᱤ ᱵᱟᱹᱲᱤᱡ ᱵᱚᱸᱜᱟ ᱠᱚ ᱥᱮ ᱵᱷᱩᱛ ᱠᱚ ᱩᱱᱠᱩ ᱵᱟᱠᱚ ᱠᱚ ᱡᱟᱯᱟᱜᱚᱜ ᱢᱟ ᱟᱨ ᱛᱚᱵ ᱚᱱᱮ ᱚᱱᱠᱟ ᱛᱟᱦᱮᱱᱟ ᱢᱚᱛᱞᱚᱵ ᱥᱩᱫᱷ ᱜᱮᱠᱚ ᱛᱟᱦᱮᱱ ᱢᱟ ᱾ ᱟᱨ ᱱᱟᱯᱟᱭ ᱛᱮ ᱚᱱᱟ ᱵᱟᱯᱞᱟ ᱠᱚ ᱯᱟᱨᱚᱢᱚᱜ ᱢᱟ ᱟᱨ ᱱᱚᱝᱠᱟ ᱱᱟᱯ ᱯᱟᱭᱛᱮ ᱩᱱᱠᱤᱱᱟᱜ ᱡᱤᱭᱚᱱ ᱪᱟᱞᱟᱜ ᱢᱟ ᱚᱱᱟ ᱠᱟᱱ ᱜᱮᱭᱟ ᱟᱨ ᱱᱚᱜ ᱱᱚᱝᱠᱟᱱ ᱡᱤᱱᱤᱥ ᱚᱱᱟ ᱢᱟᱰᱣᱟ ᱟᱨᱦᱚᱢ ᱧᱮᱞ ᱞᱮᱠᱷᱟᱡ ᱮᱠᱮᱱ ᱥᱩᱫᱽᱫᱷ ᱡᱤᱱᱤᱥ ᱡᱮᱞ
ᱦᱮᱸ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱾ ᱛᱚ ᱦᱮᱸ ᱢᱟ ᱴᱷᱤᱠ ᱜᱮᱭᱟ ᱛᱚᱵᱮ ᱱᱚᱰᱮ ᱜᱮ ᱦᱟᱸᱜ ᱠᱟᱛᱷᱟ ᱠᱚᱫᱚ ᱢᱩᱪᱟᱹᱫᱚᱜ ᱠᱟᱱ ᱛᱟᱞᱟᱝᱟ ᱟᱫᱚ ᱯᱟᱥᱮᱡ